ᱡᱚᱦᱟᱨ ᱜᱮ᱾
ᱦᱮᱸ ᱡᱚᱦᱟᱨ ᱜᱮ᱾
ᱵᱮᱥᱜᱮ ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ ᱵᱮᱥ ᱜᱮ᱾
ᱦᱳᱭ ᱵᱮᱥ ᱵᱟᱲᱟ ᱜᱮᱭᱟ ᱯᱮ?
ᱦᱮᱸ ᱵᱮᱥ ᱵᱟᱲᱟ ᱜᱮᱭᱟᱞᱮ ᱟᱨ ᱟᱯᱮ ᱫᱚ?
ᱦᱳᱭ ᱟᱞᱮ ᱦᱚᱸ ᱱᱤᱛᱚᱜ ᱫᱚ ᱵᱮᱥ ᱜᱮ ᱢᱮᱱᱟᱜ ᱞᱮᱭᱟ ᱟᱨ ᱪᱟᱸᱫᱚ ᱫᱟᱭᱟᱛᱮ ᱱᱤᱛᱚᱜ ᱫᱚ ᱡᱚᱛᱚ ᱦᱚᱲ ᱵᱮᱥ ᱜᱮᱵᱚᱱ ᱛᱟᱦᱮᱸ ᱞᱮᱱᱠᱷᱟᱱ ᱜᱮ ᱦᱳᱭ ᱥᱮ᱾
ᱦᱮᱸ ᱵᱮᱥ ᱜᱮᱵᱚ ᱛᱟᱦᱮᱸ ᱞᱮᱱᱠᱷᱟᱱ ᱱᱟᱯᱟᱭᱚᱜ-ᱟ᱾ ᱟᱞᱮ ᱦᱚᱸ ᱵᱮᱥ ᱜᱮᱭᱟᱞᱮ ᱡᱚᱛᱚ ᱜᱮ ᱚᱲᱟᱜ ᱠᱚᱨᱮᱱ ᱦᱚ᱾
ᱦᱳᱭ ᱱᱚᱰᱮ ᱦᱚᱸ ᱡᱚᱛᱚ ᱜᱮ ᱚᱲᱟᱜ ᱠᱚᱨᱮ ᱵᱮᱥ ᱜᱮ ᱱᱤᱛᱚᱜ ᱫᱚ ᱢᱮᱱᱟᱜ ᱞᱮᱭᱟ᱾ ᱟᱨ ᱛᱚᱵᱮ ᱪᱮᱜ ᱯᱮ ᱠᱟᱹᱢᱤ ᱵᱟᱲᱟᱭᱮᱜ ᱠᱟᱱᱟ?
ᱟᱞᱮ ᱚᱱᱠᱟ ᱫᱚ ᱱᱤᱛᱚᱜ ᱫᱚ ᱪᱮᱜ ᱦᱚᱸ ᱵᱟᱞᱮ ᱠᱟᱹᱢᱤᱭᱮᱜ-ᱟ ᱱᱚᱜ-ᱚᱭ ᱛᱚᱲᱟ ᱠᱚᱜᱮᱞᱮ, ᱮᱢ ᱮᱨᱟᱠᱟᱜ-ᱟ, ᱚᱱᱟ ᱠᱚᱫᱚ ᱮᱠᱷᱚᱱ ᱟᱹᱣᱨᱤ
ᱦᱚᱭ ᱦᱚᱭ ᱦᱳᱭ ᱱᱚᱛᱮ ᱦᱚᱸ ᱚᱱᱠᱟ ᱜᱮ ᱱᱟᱦᱟᱜ ᱱᱚᱜᱼᱚᱭ ᱟᱢᱵᱟᱵᱚᱛᱤ ᱞᱟᱦᱟᱨᱮ ᱛᱷᱚᱲᱟ ᱜᱟᱱ ᱫᱚ ᱮᱨ ᱦᱳᱭ ᱟᱨ ᱱᱚᱜ-ᱚᱭ ᱦᱟᱸᱜ ᱛᱤᱦᱤᱧ ᱛᱷᱚᱲᱟ ᱜᱟᱱᱞᱮ ᱮᱨ ᱜᱮᱭᱟ, ᱟᱨ ᱱᱚᱜ-ᱚᱭ ᱱᱤᱛᱚᱜ ᱢᱟ ᱟᱹᱰᱤ ᱡᱳᱨ ᱫᱷᱟᱨᱟ ᱜᱮ ᱥᱤᱛᱩᱝ ᱮᱫ ᱠᱟᱱᱟ ᱟᱫᱚ ᱚᱱᱟ ᱤᱭᱟᱹᱛᱮ ᱛᱷᱚᱲᱟ ᱵᱤᱞᱚᱢ ᱦᱚᱞᱮ ᱵᱤᱞᱚᱢ ᱠᱟᱱᱟ ᱫᱟᱜ ᱦᱚᱸ ᱚᱱᱠᱟ ᱵᱟᱭ ᱡᱟᱹᱲᱤ ᱟᱞᱮ ᱠᱟᱱ ᱛᱟᱦᱮᱱᱟ ᱛᱟᱦᱮᱱᱟ ᱛᱚ ᱱᱚᱛᱮ ᱫᱚ ᱞᱟᱦᱟ ᱠᱷᱚᱱ ᱫᱚ ᱫᱟᱜ ᱮᱠᱟᱞ ᱛᱮᱜᱮ ᱵᱟᱹᱪᱩᱜ-ᱟ ᱟᱫᱚ ᱚᱱᱟ ᱤᱭᱟᱹᱛᱮ ᱛᱷᱚᱲᱟ ᱠᱚᱢ ᱧᱚᱜ ᱜᱮ
ᱦᱮᱸ ᱟᱨ ᱱᱚᱛᱮ ᱦᱚᱸ ᱫᱟᱜ ᱡᱟᱹᱲᱤᱭᱮᱜ ᱨᱮᱦᱚᱸ ᱟ
ᱟᱨ ᱢᱟᱡᱟᱱ ᱵᱮᱲᱟ ᱫᱚ ᱟᱹᱣᱨᱤ ᱟᱹᱣᱨᱤ ᱡᱚᱢ ᱫᱚ ᱟᱹᱣᱨᱤ ᱦᱩᱭᱩᱜ ᱛᱟᱞᱮᱭᱟ
ᱚ ᱟᱪᱪᱷᱟ ᱟᱪᱪᱷᱟ ᱦᱳᱭ ᱟᱹᱰᱤ ᱡᱳᱨ ᱫᱷᱟᱨᱟ ᱜᱮ ᱥᱤᱛᱩᱝᱮᱫ ᱠᱟᱱ ᱫᱚ ᱜᱚᱴ ᱜᱚᱴᱟ ᱜᱮ ᱮᱠᱫᱚᱢ ᱟᱹᱰᱤ ᱠᱷᱤᱡᱞᱟᱹᱣ ᱟᱹᱭᱠᱟᱹᱜ ᱠᱟᱱᱟ ᱵᱟᱝ ᱥᱮ ᱥᱤᱛᱳᱝ ᱥᱤᱛᱳᱝ ᱚᱠᱟᱥᱮᱫ ᱦᱚᱸ ᱳᱰᱳᱠ ᱵᱟᱭ ᱜᱟᱱᱚᱜ ᱠᱟᱱᱟ ᱥᱮᱛᱟᱜ ᱵᱮᱲᱟᱭ ᱨᱟᱠᱟᱵᱚᱜ ᱠᱟᱱᱟ ᱟᱨ ᱮᱠᱫᱚᱢ ᱥᱤᱛᱩᱝ ᱮᱦᱚᱵᱚᱜ ᱠᱟᱱᱟ
ᱦᱩᱸᱢ ᱛᱟᱦᱚᱞᱮ ᱟᱯᱮᱥᱮᱱ ᱫᱚ ᱵᱟᱦᱟᱜ ᱟᱯᱮ ᱥᱮ ᱵᱟᱝᱯᱮ ᱵᱟᱦᱟᱜ ᱜᱮᱭᱟ ᱵᱟᱦᱟ ᱵᱚᱸᱜᱟ ᱠᱚ ᱦᱩᱭᱩᱜ ᱜᱮᱭᱟ
ᱦᱳᱭ ᱦᱩᱭᱩᱜ ᱜᱮᱭᱟ ᱚᱱᱟ ᱵᱟᱦᱟ ᱵᱚᱸᱜᱟ ᱠᱚᱫᱚ ᱥᱟᱱᱛᱟᱲᱟᱜ ᱟᱵᱚ ᱥᱟᱱᱛᱟᱲᱟᱜ ᱠᱟᱱᱟ ᱛᱚ ᱟᱫᱚ ᱚᱱᱟ ᱞᱟᱹᱜᱤᱫ ᱪᱮᱫ ᱞᱮᱠᱟ ᱵᱚᱞᱮ ᱡᱚᱛᱚ ᱟᱵᱚᱣᱟᱜ ᱯᱩᱡᱟᱹ ᱯᱟᱥᱟ ᱠᱚ ᱢᱮᱱᱟᱜ-ᱟ ᱛᱤᱱᱟᱹᱜ ᱵᱚᱱ ᱵᱚᱸᱜᱟ ᱵᱩᱨᱩᱭᱮᱫ-ᱟ ᱱᱟᱦᱟᱜ ᱚᱱᱟ ᱠᱚᱫᱚ ᱵᱟᱦᱟ ᱥᱚᱦᱨᱟᱭ ᱡᱮᱢᱚᱱ ᱦᱩᱭᱮᱱ ᱛᱟᱵᱚᱱᱟ ᱚᱱᱟ ᱠᱚᱫᱚ ᱡᱚᱛᱚ ᱵᱚᱱ ᱵᱚᱸᱜᱟᱜ ᱜᱮᱭᱟ ᱟᱨ ᱚᱱᱮ ᱮᱱᱛᱮᱜ ᱡᱩᱫᱟᱹ ᱡᱩᱫᱟᱹ ᱴᱚᱴᱷᱟ ᱢᱮᱱᱟᱜ ᱛᱟᱵᱚᱱᱟ ᱥᱮ ᱦᱳᱭ ᱱᱟᱦᱟᱜ ᱧᱩᱛᱩᱢ ᱜᱮ ᱱᱟᱦᱟᱜ ᱡᱤᱱᱤᱥ ᱠᱚᱨᱮᱱᱟᱜ ᱛᱷᱚᱲᱟ ᱜᱟᱱ ᱦᱟᱱᱛᱮ ᱱᱟᱛᱮᱜ ᱛᱟᱵᱚᱱᱟ ᱵᱟᱝᱠᱷᱟᱱ ᱡᱚᱛᱚ ᱫᱚ ᱡᱚᱛᱚ ᱜᱮ ᱥᱚᱢᱟᱱ ᱜᱮ ᱛᱟᱵᱚᱱᱟ
ᱦᱮᱸ ᱵᱚᱸᱜᱟ ᱵᱩᱨᱩ ᱠᱚᱫᱚ ᱥᱚᱢᱟᱱ ᱜᱮᱵᱚᱱ ᱵᱚᱸᱜᱟᱭᱟ ᱥᱮᱱ ᱫᱚ ᱧᱩᱛᱩᱢ ᱜᱮ
ᱦᱳᱭ ᱡᱮᱢᱚᱱ ᱵᱟᱦᱟ ᱵᱚᱸᱜᱟ ᱫᱚ ᱯᱷᱟᱹᱜᱩᱱ ᱨᱮ ᱱᱮᱸᱰᱟ ᱠᱟᱛ ᱛᱮᱜ ᱱᱟᱭᱠᱮ ᱢᱟᱺᱡᱷᱤ ᱯᱟᱨᱟᱱᱤᱠ ᱱᱮᱰᱟ ᱠᱟᱛᱮᱜ ᱦᱩᱭᱩᱜ ᱛᱟᱦᱮᱱᱟ ᱡᱟᱦᱟᱸ ᱥᱮᱫ ᱫᱚᱵᱚᱱ ᱢᱟᱲᱟᱝ ᱧᱚᱜᱚᱜ-ᱟ ᱡᱟᱦᱟᱸ ᱥᱮᱫ ᱫᱚᱵᱚᱱ ᱵᱤᱞᱚᱢ ᱧᱚᱜᱚᱜ-ᱟ ᱦᱳᱭᱥᱮ ᱟᱨ ᱥᱚᱦᱨᱟᱭ ᱵᱚᱸᱜᱟ ᱠᱚᱫᱚ ᱚᱠᱟ ᱯᱮ ᱵᱚᱸᱜᱟ ᱛᱟᱦᱮᱱᱟ ᱥᱚᱦᱨᱟᱭ ᱵᱚᱸᱜᱟ ᱨᱮᱜᱮ ᱥᱮ ᱱᱚᱛᱮ ᱯᱩᱥ ᱵᱚᱸᱜᱟ ᱥᱮᱫ?
ᱟᱫᱚ ᱥᱚᱨᱦᱟᱭ ᱵᱚᱸᱜᱟ ᱨᱮᱜᱮ ᱥᱚᱨᱦᱟᱭ ᱫᱚᱞᱮ ᱵᱚᱸᱜᱟ-ᱟ
ᱦᱳᱭ ᱦᱳᱭ ᱚᱱᱮ ᱱᱤᱛᱳᱜ ᱪᱮᱫ ᱞᱮᱠᱟᱹᱧ ᱞᱟᱹᱭ ᱠᱮᱫ ᱞᱮᱠᱟ ᱟᱞᱮ ᱱᱚᱛᱮ ᱫᱚ ᱦᱟᱸᱜ ᱥᱚᱨᱦᱟᱭ ᱫᱚ ᱦᱟᱸᱜ ᱱᱚᱛᱮ ᱟᱞᱮ ᱥᱮᱱ ᱫᱚ ᱦᱟᱸᱜ ᱯᱩᱥ ᱵᱚᱸᱜᱟ ᱨᱮᱜᱮ ᱞᱮ ᱵᱚᱸᱜᱟ ᱛᱟᱦᱮᱱᱟ ᱡᱟᱦᱟᱸ ᱤᱝᱨᱟᱡᱤ ᱛᱮᱫᱚ ᱱᱟᱦᱟᱜ ᱡᱟᱱᱩᱣᱟᱨᱤ ᱛᱤᱭᱮᱭᱮᱜ ᱠᱟᱱᱟ ᱱᱚ ᱫᱚᱥ ᱡᱟᱱᱩᱣᱟᱨᱤ ᱠᱷᱚᱱ ᱱᱟᱦᱟᱜ ᱦᱳᱭ ᱞᱟᱹᱭ ᱟᱞᱤᱧ ᱡᱮ ᱯᱳᱭᱞᱳ ᱫᱤᱱ ᱫᱚ ᱩᱢᱞᱮ ᱢᱮᱛᱟᱜ ᱛᱟᱦᱮᱱᱟ ᱫᱚᱥᱟᱨ ᱫᱤᱱ ᱫᱚ ᱦᱟᱸᱜ ᱵᱚᱸᱜᱟ ᱡᱮᱞ ᱫᱟᱠᱟ ᱞᱮ ᱢᱮᱛᱟᱜ ᱛᱟᱦᱮᱱᱟ ᱟᱨ ᱛᱮᱥᱟᱨ ᱫᱤᱱ ᱫᱚ ᱦᱟᱸᱜ ᱠᱷᱩᱱᱴᱟᱹᱣ ᱞᱮ ᱢᱮᱛᱟᱜ ᱛᱟᱦᱮᱱᱟ ᱟᱨᱦᱚ ᱚᱱᱟ ᱠᱷᱚᱱ ᱛᱮᱥᱟᱨ ᱫᱤᱱ ᱫᱚ ᱦᱟᱸᱜ ᱡᱟᱞᱮ ᱞᱮ ᱢᱮᱛᱟᱜ ᱛᱟᱦᱮᱱᱟ ᱟᱫᱚ ᱤᱱᱟᱹ ᱛᱟᱭᱚᱢ ᱫᱚ ᱱᱟᱦᱟᱜ ᱥᱟᱠᱨᱟᱛ ᱦᱩᱭᱩ ᱛᱟᱵᱚᱱᱟ
ᱦᱮᱸ
ᱦᱳᱭ ᱚᱱᱠᱟ ᱜᱮᱥᱮ ᱟᱯᱮ ᱥᱮᱱ ᱦᱚᱸ
ᱟᱞ ᱥᱮᱱ ᱦᱚᱸ ᱚᱱᱠᱟᱜᱮ ᱟᱞᱮ ᱥᱮᱱ ᱫᱚ ᱥᱟᱠᱨᱟᱛ ᱫᱚ ᱟᱱ ᱯᱩᱥ ᱵᱚᱸᱜᱟ ᱢᱩᱪᱟᱹᱫ ᱢᱟᱜᱽ ᱵᱚᱸᱜᱟ ᱯᱩᱭᱞᱩ ᱨᱮᱞᱮ ᱥᱟᱠᱨᱟᱛᱚᱜᱼᱟ
ᱦᱳᱭ ᱦᱳᱭ ᱱᱚᱛᱮ ᱦᱚᱸ ᱚᱱᱠᱟᱜᱮ ᱥᱟᱠᱨᱟᱛ ᱫᱚ ᱜᱚᱴᱟ ᱜᱮ ᱢᱤᱫ ᱫᱷᱟᱣ ᱛᱮᱜᱮ ᱦᱳᱭᱳᱜ ᱛᱟᱵᱚᱱᱟ ᱡᱟᱹᱱᱤ ᱦᱳᱭ ᱥᱮ
ᱦᱮ ᱟᱨ ᱵᱟᱦᱟ ᱫᱚ ᱢᱩᱞᱩᱜ ᱢᱚᱬᱮ ᱢᱟᱦᱟ ᱨᱮᱜᱮ ᱯᱮ ᱵᱟᱦᱟᱜ-ᱟ ᱥᱮ ᱮᱸ ᱢᱟᱱᱮ ᱚᱱᱟ ᱯᱟᱨᱚᱢ ᱠᱟᱛᱮ
ᱵᱟᱝᱜᱮ ᱚᱱᱠᱟ ᱢᱩᱞᱩᱜ ᱤᱭᱟᱹ ᱠᱟᱛᱮᱫ ᱜᱮᱞᱮ ᱵᱚᱸᱜᱟᱜ ᱛᱟᱦᱮᱱᱟ ᱱᱚᱛᱮ ᱦᱚᱸ ᱵᱟᱦᱟ ᱵᱚᱸᱜᱟ ᱫᱚ ᱚᱱᱟ ᱞᱟᱦᱟ ᱨᱮᱜᱮ ᱱᱮᱰᱟ ᱦᱩᱭᱩᱜ ᱛᱮᱦᱮᱱᱟ
ᱦᱮᱸ
ᱦᱳᱭ ᱟᱨ ᱛᱚᱵᱮ ᱟᱢᱵᱟᱵᱚᱛᱤ ᱠᱚᱫᱚ ᱪᱮᱫ ᱞᱮᱠᱟ ᱯᱮ ᱢᱟᱱᱟᱣ ᱵᱟᱲᱟ ᱠᱮᱫᱼᱟ
ᱡᱤᱞ ᱯᱤᱴᱷᱟᱹ ᱠᱮᱫ ᱟᱞᱮ
ᱦᱚᱭ ᱜᱚᱴᱟᱜᱮ ᱚᱱᱠᱟᱜᱮ ᱱᱟᱦᱟᱜ ᱟᱫᱚ ᱚᱱᱟ ᱛᱷᱚᱲᱟ ᱜᱟᱱ ᱡᱟᱦᱟ ᱠᱚᱨᱮ ᱫᱚᱠᱚ ᱞᱟᱹᱭᱮᱫ-ᱟ ᱢᱤᱫ ᱫᱤᱱ ᱡᱟᱦᱟᱸ ᱠᱚᱨᱮ ᱫᱚᱠᱚ ᱞᱟᱹᱭᱮᱫᱼᱟ ᱯᱮ ᱫᱤᱱ ᱫᱷᱟᱹᱨᱤᱡ ᱦᱚᱭ ᱥᱮ
ᱟᱨ ᱵᱟᱠᱤ ᱫᱚ ᱡᱚᱛᱚ ᱥᱚᱢᱟᱱ ᱜᱮᱛᱟᱵᱚᱱᱟ
ᱫᱤᱱ ᱜᱮᱞᱮ ᱢᱟᱱᱟᱣ ᱟᱠᱟᱫ-ᱟ ᱦᱩᱸ
ᱦᱚᱭ ᱟᱞᱮ ᱥᱮᱱ ᱫᱚ ᱦᱟᱜ ᱱᱚᱛᱮ ᱯᱮ ᱫᱤᱱ ᱫᱷᱟᱹᱨᱤᱡ ᱞᱮ ᱢᱟᱱᱟᱣ ᱛᱟᱦᱮᱱᱟ ᱚᱱᱟ ᱫᱟᱹᱭ ᱛᱮᱭᱟᱝ ᱠᱚ ᱦᱟᱜ ᱱᱮᱣᱛᱟ ᱦᱩᱭᱩᱜᱼᱟ ᱯᱮᱲᱟ ᱠᱚ ᱱᱮᱣᱛᱟ ᱦᱩᱭᱩᱜᱼᱟ ᱟᱫᱚ ᱦᱟᱯᱲᱟᱢ ᱠᱚ ᱧᱩᱛᱩᱢ ᱛᱮᱫᱚ ᱢᱤᱫ ᱫᱤᱱ ᱵᱚᱱ ᱵᱚᱸᱜᱟ ᱵᱩᱨᱩᱭᱟ ᱟᱨ ᱱᱟᱦᱟᱜ ᱚᱱᱟ ᱡᱚᱢ ᱧᱩ ᱡᱤᱞ ᱩᱛᱩ ᱫᱟᱠᱟ ᱯᱤᱴᱷᱟᱹ ᱠᱟᱱᱴᱟᱲ ᱵᱤᱞᱤ ᱩᱞ ᱚᱱᱟ ᱠᱚ ᱡᱚᱢ ᱧᱩ ᱵᱟᱲᱟᱭ ᱛᱮᱜᱮ ᱯᱮᱫᱤᱱ ᱫᱷᱟᱹᱨᱤᱡ ᱦᱟᱸᱜ ᱠᱩᱲᱟᱹᱣ ᱜᱚᱫᱚᱜ-ᱟ ᱵᱟᱝ ᱵᱩᱡ ᱦᱚᱫᱚᱜ-ᱟ
ᱦᱮᱸ
ᱦᱳᱭ ᱟᱨ ᱱᱚ ᱚᱭ ᱵᱟᱯᱞᱟ ᱠᱚ ᱟᱹᱰᱤ ᱡᱳᱨᱥᱳᱨᱛᱮ ᱦᱩᱭᱩᱜ ᱠᱟᱱᱟ ᱦᱳᱭᱥᱮ ᱟᱹᱰᱤ ᱟᱸᱴ ᱜᱮᱠᱚ ᱵᱟᱯᱞᱟᱜ ᱠᱟᱱᱟ ᱱᱤᱭᱟᱹ ᱥᱤᱛᱩᱝ ᱨᱮ ᱟᱨ ᱱᱤᱭᱟᱹ ᱵᱚᱪᱷᱚᱨ ᱫᱚ ᱦᱳᱭ ᱟᱫᱚ ᱚᱱᱟᱞᱤᱧ ᱠᱩᱞᱤᱭᱮᱫ ᱵᱮᱱᱟ ᱦᱳᱭ ᱞᱟᱵᱷ ᱢᱮᱨᱤᱡ ᱢᱚᱡᱟ ᱥᱮ ᱮᱨᱮᱧᱡᱽ ᱢᱮᱨᱤᱡᱽ ᱟᱢᱟᱜ ᱞᱟᱹᱭ ᱞᱮᱠᱟᱛᱮ ᱚᱠᱟᱴᱟᱜ ᱵᱮᱥᱟ
ᱦᱮ ᱟᱵᱚ ᱥᱟᱶᱛᱟ ᱥᱮᱫ ᱠᱷᱚᱱᱟᱜ ᱡᱩᱫᱤ ᱵᱚᱱ ᱧᱮᱞᱟ ᱛᱟᱦᱚᱞᱮ ᱠᱷᱟᱱ ᱫᱚ ᱚᱱᱮ ᱫᱩᱣᱟᱹᱨ ᱵᱟᱯᱞᱟᱜ ᱚᱱᱟ ᱮᱨᱮᱧᱡᱽ ᱢᱮᱨᱮᱡᱽ ᱚᱱᱟᱴᱟᱜ ᱜᱮ ᱱᱟᱯᱟᱭᱟ
ᱦᱳᱭ ᱦᱳᱭ ᱟ ᱟᱹᱞᱤᱧ ᱦᱚᱸ ᱚᱱᱠᱟ ᱜᱮᱞᱤᱧ ᱵᱷᱟᱹᱵᱤᱭᱟ ᱪᱮᱫᱟᱜ ᱥᱮ ᱥᱟᱶᱛᱟ ᱥᱮᱱ ᱠᱷᱚᱱ ᱧᱮᱞᱚᱜᱚᱜ ᱠᱟᱱ ᱠᱷᱟᱡ ᱱᱚᱣᱟ ᱠᱚᱲᱟᱠᱩᱲᱤ ᱠᱩᱥᱤ ᱥᱮ ᱟᱸᱜᱤᱨ ᱠᱚᱫᱚ ᱱᱟᱦᱟᱜ ᱵᱟᱭ ᱜᱟᱱᱚᱜ ᱠᱟᱱᱟ ᱠᱟᱱᱟ ᱱᱚᱣᱟ ᱠᱚ ᱛᱮᱫᱚ ᱜᱚ ᱵᱟᱵᱟ ᱢᱚᱬᱮ ᱢᱟᱸᱡᱷᱤ ᱠᱚᱣᱟᱜ ᱵᱚᱦᱚᱜ ᱦᱚᱸ ᱱᱟᱦᱟᱜ ᱛᱤᱨᱩᱵᱚᱜ ᱠᱟᱱᱟ ᱦᱳᱭ ᱥᱮ
ᱦᱮ ᱟᱨ ᱡᱟᱦᱟᱸ ᱫᱩᱣᱟᱹᱨ ᱵᱟᱯᱞᱟᱛᱮ ᱚᱱᱟ ᱫᱚ ᱵᱚᱸᱜᱟ ᱵᱩᱨᱩ ᱥᱟᱠᱷᱤ ᱠᱟᱛᱮ ᱟᱵᱚ ᱵᱚᱱ ᱵᱟᱯ ᱞᱟᱜ-ᱟ ᱵᱟᱝ ᱦᱮᱸ
ᱦᱳᱭ ᱦᱳᱭ ᱟᱵᱚᱨᱮᱱ ᱵᱚᱸᱜᱟ ᱵᱩᱨᱩ ᱥᱟᱹᱠᱷᱤ ᱠᱟᱛᱮᱫ ᱟᱹᱰᱤ ᱵᱮᱥ ᱵᱮᱱ ᱞᱟᱹᱭ ᱠᱮᱫ-ᱟ ᱵᱚᱸᱜᱟ ᱵᱩᱨᱩ ᱵᱩᱨᱩ ᱥᱟᱹᱠᱷᱤ ᱠᱟᱛᱮᱫ ᱵᱟᱯᱞᱟ ᱟᱨ ᱜᱚ ᱵᱟᱵᱟ ᱟᱵᱚᱨᱮᱱ ᱵᱩᱰᱷᱤ ᱜᱚ ᱟᱭᱳ ᱛᱟᱠᱚ ᱚᱱᱟ ᱠᱚᱨᱮ ᱫᱚ ᱟᱵᱚ ᱠᱚ ᱛᱷᱢ ᱟᱵᱚᱱᱟ ᱥᱮ ᱟᱫᱚ ᱚᱱᱟᱛᱮ ᱵᱮᱥ ᱦᱩᱭᱩᱜ ᱛᱟᱦᱮᱱᱟ ᱟᱫᱚ ᱱᱮᱛᱟᱨ ᱢᱟ ᱡᱟᱹᱥᱛᱤ ᱦᱟᱸᱜ ᱚᱱᱮ ᱟᱯᱱᱟᱨ ᱠᱩᱥᱤ ᱛᱮᱜᱮ ᱦᱟᱜ ᱫᱩᱞᱟᱹᱲ ᱠᱟᱛᱮᱜ ᱜᱮᱠᱚ ᱵᱟᱯᱞᱟᱜ ᱠᱟᱱᱟ
ᱦᱮᱸ ᱦᱮᱸ ᱱᱤᱛᱚᱜ ᱫᱚ ᱚᱱᱟᱜᱮ ᱚᱱᱟᱜ ᱵᱮᱥ ᱥᱤ ᱦᱩᱭᱩᱜ ᱠᱟᱱᱟ ᱦᱮᱸ
ᱦᱮᱸ ᱟᱫᱚ ᱚᱱᱟ ᱦᱚᱸ ᱱᱟᱦᱟᱜ ᱵᱷᱟᱹᱜᱤ ᱜᱮᱭᱟ ᱢᱮᱱᱠᱷᱟᱱ ᱵᱚᱞᱮ ᱤᱧᱟᱹᱜ ᱢᱮᱱ ᱫᱚ ᱵᱚᱞᱮ ᱟᱸᱜᱤᱨ ᱠᱚᱫᱚ ᱡᱮᱢᱚᱱ ᱟᱞᱚ ᱦᱩᱭᱩᱜ ᱡᱩᱫᱤ ᱫᱩᱞᱟᱹᱲ ᱥᱟᱹᱜᱟᱹᱭ ᱡᱚᱲᱟᱣ ᱟᱠᱟᱱ ᱠᱷᱟᱱ ᱠᱷᱟᱱ ᱫᱚ ᱱᱟᱦᱟᱜ ᱚᱱᱟ ᱜᱚ ᱵᱟᱵᱟ ᱴᱷᱮᱱ ᱵᱚᱱ ᱞᱟᱹᱭ ᱥᱚᱫᱚᱨᱟ ᱦᱳᱭ ᱥᱮ
ᱦᱮᱸ
ᱟᱨ ᱢᱟᱸᱡᱷᱤ ᱠᱚ ᱱᱟᱭᱠᱮ ᱠᱚ ᱱᱤᱭᱟ. ᱜᱮ ᱱᱟᱦᱟᱜ ᱨᱟᱭᱵᱟᱨ ᱟᱛᱮᱜᱮ ᱱᱟᱦᱟᱜ ᱵᱟᱯᱞᱟ ᱞᱮᱱᱠᱟᱡ ᱫᱚ ᱦᱟᱸᱜ ᱜᱟᱱᱚᱜ-ᱟ
ᱦᱮᱸ
ᱪᱮᱫᱟᱜ ᱥᱮ ᱮᱢᱱᱤ ᱛᱮ ᱵᱟᱯᱞᱟ ᱫᱚ ᱚᱱᱮᱠᱚ ᱞᱟᱹᱭ ᱞᱮᱠᱟ ᱜᱚᱵᱟᱵᱟ ᱵᱚᱭᱦᱟ ᱢᱤᱥᱨᱟ ᱠᱩᱲᱟᱹᱣ ᱛᱟᱦᱮᱱ ᱨᱮᱦᱚᱸ ᱚᱠᱚᱭᱦᱚᱸ ᱵᱟᱹᱱᱩᱜ ᱠᱚ ᱞᱮᱠᱟ ᱵᱟᱯᱞᱟ ᱫᱚ ᱵᱟᱭ ᱵᱮᱥᱚᱜ ᱠᱟᱱᱟ ᱦᱳᱭᱥᱮ
ᱦᱮᱸ ᱦᱮᱸ
ᱦᱳᱭ ᱟᱨ ᱛᱚᱵᱮ ᱮᱜ ᱟᱯᱮ ᱫᱚ ᱵᱚᱪᱷᱚᱨ ᱨᱮ ᱢᱟᱱᱮ ᱢᱤ ᱢᱤᱫ ᱫᱚᱢ ᱜᱮᱯᱮ ᱪᱟᱥᱚᱜ ᱛᱟᱦᱮᱱᱟ ᱥᱮ ᱱᱤᱨᱚᱱ ᱪᱟᱥ ᱯᱮ ᱪᱟᱥᱚᱜ ᱛᱟᱦᱮᱱ ᱜᱮᱭᱟ
ᱵᱟᱝ ᱟᱞᱮ ᱫᱚ ᱢᱤᱫ ᱪᱮᱠᱷᱟ ᱜᱮ ᱪᱟᱥ ᱦᱩᱭᱩᱜᱼᱟ ᱡᱟᱦᱟᱸ ᱟᱥᱟᱲ ᱵᱚᱸᱜᱟ ᱢᱟᱨᱟᱝ ᱪᱟᱥ ᱚᱱᱟᱜᱮ ᱦᱩᱭᱩᱜᱼᱟ
ᱦᱳᱭ ᱦᱳᱭ ᱦᱳᱭ ᱱᱚᱛᱮ ᱦᱚᱸ ᱚᱱᱠᱟᱜᱮ ᱫᱟᱜ ᱡᱟᱹᱲᱤ ᱵᱷᱚᱨᱥᱟ ᱜᱮ ᱚᱱᱟ ᱫᱚ ᱡᱟᱦᱟᱸ ᱠᱚᱨᱮ ᱫᱟᱜ ᱨᱮᱱᱟᱜ ᱠᱚᱥ ᱴᱚ ᱵᱟᱱᱩᱜ ᱟ ᱚᱱᱟ ᱠᱚᱨᱮ ᱫᱚ ᱵᱟᱨ ᱯᱮ ᱫᱚᱢ ᱠᱚ ᱪᱟᱥᱚᱜ ᱛᱟᱦᱮᱱᱟ ᱱᱤᱨᱚᱱ ᱥᱚᱢᱚᱭ ᱦᱚᱸ ᱟᱨ ᱟᱵᱚ ᱠᱚᱫᱚ ᱚᱱᱠᱟ ᱫᱚ ᱵᱟᱝᱜᱮ ᱱᱚᱜᱼᱚᱭ ᱟᱥᱟᱲ ᱵᱚᱸᱜᱟ ᱢᱟᱨᱟᱝ ᱪᱟᱥ ᱵᱮᱱ ᱞᱟᱹᱭ ᱠᱮᱫ ᱞᱮᱠᱟ ᱚᱱᱠᱟ ᱜᱮ ᱟᱨ ᱛᱩᱲᱤ ᱠᱚ ᱜᱩᱦᱩᱢ ᱠᱚᱫᱚ ᱱᱟᱦᱟᱜ ᱪᱟᱥᱚᱜ ᱜᱮᱭᱟᱵᱚᱱ ᱥᱮ ᱵᱟᱝ
ᱦᱮᱸ ᱪᱟᱥᱚᱜ ᱜᱮᱭᱟ ᱜᱩᱦᱩᱢ ᱠᱚᱫᱚ ᱵᱟᱝ ᱦᱩᱭᱩᱜᱼᱟ ᱛᱩᱲᱤ ᱠᱚ ᱚᱱ ᱵᱟᱫᱩᱭ ᱠᱚ ᱚᱱᱟ ᱠᱚᱜᱮ ᱦᱩᱭᱩᱜᱼᱟ
ᱦᱳᱭ ᱚᱱᱟᱠᱚ ᱪᱟᱥ ᱦᱚᱸ ᱟᱭᱢᱟ ᱫᱚᱨᱠᱟᱨ ᱠᱟᱹᱢᱤᱜᱮ ᱯᱩᱨᱟᱹᱣᱟᱭ ᱦᱮᱸᱥᱮ ᱡᱮᱢᱚᱱ ᱥᱩᱱᱩᱢ ᱠᱚᱵᱚᱱ ᱦᱟᱛᱟᱣᱮᱫ ᱠᱟᱱᱟ ᱟᱹᱰᱤ ᱫᱚᱨ ᱛᱮ ᱟᱨ ᱚᱲᱟᱜ ᱨᱮᱜᱮ ᱱᱟᱦᱟᱜ ᱵᱚᱱ ᱪᱟᱥᱚᱜ ᱠᱟᱱ ᱠᱷᱟᱱ ᱫᱚ ᱩᱱᱟᱹᱜ ᱵᱟᱧᱪᱟᱣ ᱦᱚᱸ ᱵᱟᱧᱪᱟᱜ ᱛᱟᱵᱚᱱᱟ ᱯᱚᱭᱥᱟ ᱠᱚ ᱟᱨ ᱵᱚᱞᱮ ᱠᱷᱚᱨᱪᱚ ᱦᱚᱸ ᱵᱟᱝ ᱦᱩᱭᱩᱜᱼᱟ ᱟᱨ ᱠᱤᱨᱤᱧᱟᱜ ᱨᱮᱫᱚ ᱠᱟᱹᱴᱤᱡ ᱦᱟᱸᱜ ᱢᱮᱥᱟ ᱠᱚ ᱧᱟᱢᱚᱜᱼᱟ ᱟᱨ ᱟᱯᱱᱟᱨ ᱚᱨ ᱛᱮᱵᱚᱱ ᱪᱟᱥ ᱞᱮᱱ ᱠᱷᱟᱱ ᱚᱱᱟ ᱫᱚ ᱦᱟᱜ ᱢᱮᱥᱟ ᱠᱚᱫᱚ ᱵᱟᱭ ᱦᱩᱭᱩᱜ ᱠᱟᱱᱟ ᱡᱟᱦᱟᱱᱟᱜ ᱫᱚ ᱥᱮ ᱵᱟᱝ
ᱦᱮᱸ ᱛᱟᱦᱞᱮ ᱟᱯᱮ ᱥᱮᱱ ᱫᱚ ᱜᱚᱲᱟ ᱦᱩᱲᱩ ᱠᱚᱫᱚ ᱠᱚ ᱪᱟᱥ ᱟᱥᱮ ᱵᱟᱝᱟ
ᱦᱳᱭ ᱪᱟᱥᱜᱮ ᱟᱨ ᱤᱭᱟᱹ ᱤᱭᱟᱹ ᱞᱤᱧ ᱞᱟᱹᱭ ᱚᱪᱚᱭᱮᱫ ᱠᱟᱱ ᱛᱟᱦᱮᱱᱟ ᱩᱛᱩ ᱩᱛᱩ ᱠᱚᱫᱚ
ᱦᱮᱸ ᱩᱱ ᱫᱚ ᱟᱠᱷᱨᱤᱧ ᱦᱮᱸ ᱡᱚᱢ ᱥᱩᱢᱩᱝ ᱞᱟᱹᱜᱤᱫ ᱜᱮ ᱵᱟᱲᱜᱮ ᱨᱮᱜᱮ ᱪᱟᱥ ᱦᱩᱭᱩᱜᱼᱟ ᱟᱨ ᱟᱠᱷᱨᱤᱧ ᱞᱟᱠ ᱞᱟᱹᱜᱤᱫ ᱫᱚ ᱚᱱᱠᱟ ᱫᱚ ᱵᱟᱝ ᱪᱟᱥᱚᱜᱼᱟ
ᱦᱳᱭ ᱚᱱᱟ ᱦᱚᱸ ᱡᱚᱢ ᱥᱩᱢᱩᱝ ᱦᱚᱸ ᱟᱹᱰᱤ ᱵᱮᱥ ᱜᱮ ᱦᱳᱭ ᱥᱮ ᱟᱠᱷᱨᱤᱧ ᱠᱚᱫᱚ ᱵᱟᱝ ᱦᱩᱭᱩᱜ ᱨᱮᱦᱚᱸ ᱟᱯᱱᱟᱨ ᱡᱚᱢ ᱥᱩᱢᱩᱝ ᱦᱩᱭ ᱞᱮᱱᱠᱷᱟᱡ ᱚᱱᱟᱦᱚᱸ ᱟᱹᱰᱤ ᱵᱷᱟᱜᱮ ᱜᱮᱭᱟ ᱪᱮᱫᱟᱜ ᱥᱮ ᱠᱤᱨᱤᱧ ᱵᱚᱨᱥᱟ ᱫᱚ ᱛᱤᱱᱟᱹᱜ ᱵᱚᱱ ᱡᱚᱢᱟ ᱟᱨ ᱫᱤᱱ ᱫᱤᱱ ᱫᱚ ᱛᱤᱱᱟᱹᱜ ᱮᱢ ᱠᱤᱨᱤᱧ ᱫᱟᱲᱮᱭᱟᱜᱼᱟ ᱦᱳᱭ ᱥᱮ
ᱦᱮᱸ
ᱥᱚᱵᱡᱤ ᱠᱚᱦᱚᱸ ᱟᱭᱢᱟ ᱫᱚᱨ ᱥᱮ ᱡᱟᱦᱟᱱᱟᱜ ᱮᱢᱟᱱ ᱛᱮᱭᱟᱜ ᱠᱚᱦᱚᱸ ᱟᱭᱢᱟ ᱫᱚᱨ ᱟᱨᱦᱚᱸ ᱫᱚᱨ ᱢᱟ ᱱᱟᱦᱟᱜ ᱴᱷᱤᱠ ᱜᱮᱭᱟ ᱵᱟᱡᱟᱨ ᱠᱚᱨᱮ ᱡᱟᱦᱟᱸ ᱠᱚ ᱪᱟᱥᱚᱜ ᱠᱟᱱᱟ ᱚᱱᱟ ᱠᱚᱫᱚ ᱱᱟᱦᱟᱜ ᱟᱵᱚ ᱵᱚᱱ ᱡᱚᱢᱮᱫ ᱠᱟᱱᱟ ᱚᱱᱟ ᱠᱚᱫᱚ ᱦᱟᱸᱜ ᱵᱚᱞᱮ ᱨᱟᱱ ᱵᱤᱥ ᱠᱚ ᱮᱢ ᱠᱟᱛᱮᱜ ᱜᱮ ᱱᱟᱦ ᱠᱚ ᱦᱟᱨᱟ ᱚᱪᱚᱭᱮᱫ ᱠᱟᱱᱟ ᱵᱟᱝ ᱥᱮ?
ᱦᱮᱸ
ᱟᱨ ᱟᱵᱚᱛᱮ ᱡᱟᱦᱟᱸ ᱵᱚᱱ ᱪᱟᱥᱚᱜ ᱠᱟᱱᱟ ᱚᱱᱟ ᱫᱚ ᱟᱵᱚ ᱜᱩᱨᱤᱡ ᱠᱚ ᱞᱟᱜ
ᱦᱮᱸ ᱩᱱᱟᱹᱜ ᱥᱟᱨ ᱵᱤᱥ ᱵᱟᱝᱵᱚᱱ ᱞᱟᱜᱟᱣᱮᱫᱼᱟ᱾
ᱦᱮᱜ ᱦᱟᱥᱟ ᱠᱚ
ᱨᱚᱲ, ᱨᱚᱲ ᱵᱟᱝ ᱟᱸᱡᱚᱢᱚᱜ ᱠᱟᱱᱟ᱾
ᱛᱮᱜ ᱵᱮᱜᱚᱨ ᱵᱟᱝᱵᱚᱱ
ᱟᱨ ᱦᱮᱸ ᱨᱚᱲ ᱵᱟᱝ